ᱦᱮᱸ ᱡᱚᱦᱟᱨ ᱜᱮ ᱟᱹᱞᱤᱧᱟᱜ ᱟᱲᱟᱝ ᱪᱮᱫ ᱞᱮᱠᱟ ᱟᱡᱚᱢᱚᱜ ᱠᱟᱱᱟ?
ᱦᱮᱸ ᱢᱡᱽᱮ ᱟᱡᱚᱢ
ᱥᱮ ᱢᱚᱡᱽ ᱜᱮ ᱟᱸᱡᱚᱢᱱ ᱠᱷᱟᱱ ᱟᱹᱰᱤ ᱱᱟᱯᱟᱭ ᱾ ᱟᱫᱚ ᱱᱚᱜᱼᱚᱭ ᱟᱵᱮᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ, ᱦᱮᱸ ᱨᱚᱲ ᱵᱮᱱ ᱾
ᱦᱚᱭ ᱦᱚᱭ ᱠᱟᱹᱴᱤᱡ ᱥᱟᱰᱮ ᱠᱟᱱᱟ ᱦᱚᱭ ᱛᱟᱭᱛᱚ ᱾
ᱚ ᱦᱮᱸ ᱟᱫᱚ ᱦᱮ ᱚᱱᱟ ᱛᱷᱚᱲᱟ ᱜᱟᱱ ᱧᱚᱜ ᱮ ᱱᱤᱛᱚᱜ ᱫᱚ ᱵᱟᱝ ᱥᱟᱰᱮ ᱠᱟᱱᱟ ᱱᱤᱛᱚᱜ ᱫᱚ ᱥᱟᱰᱮᱜ ᱠᱟᱱ ᱜᱮᱭᱟ?
ᱵᱟᱝ ᱵᱟᱝ ᱦᱤᱛᱚᱫᱚ ᱵᱟᱝ ᱥᱟᱰᱮᱜ ᱠᱟᱱᱟ ᱾
ᱟᱪᱪᱷᱟ ᱟᱨ ᱛᱚᱵᱮ ᱪᱮᱫ ᱞᱮᱠᱟ ᱢᱮᱱᱟᱜ ᱵᱟᱲᱟ ᱯᱮᱭᱟ ᱚᱱᱛᱮ ᱟᱯᱮ ᱥᱮᱫ?
ᱱᱤᱭᱟᱹ ᱜᱷᱟᱹᱲᱤᱡ ᱫᱚ ᱵᱮᱥ ᱵᱟᱲᱟᱜ ᱜᱮ, ᱟᱫᱚ ᱱᱤᱭᱟᱹ ᱜᱷᱟᱹᱲᱤᱡ ᱟᱛᱮ ᱫᱟᱜ ᱮᱜ ᱟᱭ ᱛᱚ ᱮᱱᱟᱱ ᱠᱷᱚᱱᱟᱜ ᱡᱤᱯᱤᱲ ᱡᱷᱤᱯᱤ ᱫᱟᱜ ᱟᱠᱟᱵ ᱵᱷᱤᱛᱮ ᱢᱮᱱᱟᱜ ᱟᱠᱟᱫᱟ ᱾ ᱵᱟᱝ ᱜᱟᱱᱚᱜ ᱠᱟᱱᱟ ᱟᱨ ᱡᱟᱦᱟ ᱥᱮᱫ ᱵᱟᱡᱟᱨ ᱥᱮᱫ ᱫᱚ ᱫᱟᱬᱟᱱ ᱦᱚᱸ ᱟᱨ ᱠᱟᱹᱢᱤ ᱠᱟᱹᱥᱱᱤ ᱦᱚᱸ ᱵᱟᱝ ᱠᱚᱨᱟᱣ ᱜᱟᱱᱚᱜ ᱠᱟᱱᱟ ᱪᱮᱫ ᱦᱚᱸ ᱟᱯᱮ ᱚᱱᱛᱮ ᱫᱚ ᱚᱠᱟ ᱞᱮᱠᱟ?
ᱟᱞᱮ ᱦᱚᱸ ᱱᱚᱜ-ᱚᱭ ᱱᱟᱯᱟᱭ ᱜᱮ ᱢᱮᱱᱟᱜ ᱞᱮᱭᱟ ᱟᱨ ᱟᱞᱮ ᱥᱮᱡ ᱡᱚᱠᱷᱚᱱ ᱫᱟᱜ ᱮᱢ ᱧᱮᱞᱟ ᱛᱚ ᱫᱟᱜ ᱦᱚᱸ ᱢᱮᱛᱟᱜ ᱢᱮ ᱫᱟᱜ ᱵᱟᱲᱟᱭ ᱠᱟᱱᱜᱮ ᱟᱹᱰᱤ ᱜᱟᱱ ᱜᱮ᱾ ᱟᱫᱚ ᱦᱟᱜ ᱛᱤᱦᱤᱧ ᱫᱚ ᱠᱷᱟᱹᱞᱤ ᱨᱤᱢᱤᱞ ᱨᱤᱢᱤᱞ ᱟᱫᱚ ᱤᱱᱟᱹᱜ ᱠᱟᱡᱟᱠ ᱫᱚ ᱵᱟᱭ ᱫᱟᱜ ᱫᱟ ᱠᱷᱟᱹᱞᱤ ᱨᱤᱢᱤᱞ ᱵᱟᱲᱟᱣ ᱠᱟᱜ-ᱟ ᱟᱫᱚ ᱫᱟᱜ ᱫᱚ ᱦᱟᱜ ᱵᱟᱭ ᱫᱟᱜ ᱫᱟ ᱱᱤᱛᱚᱜ ᱫᱚ ᱟᱯᱮ ᱥᱮᱫ ᱪᱮᱫ ᱠᱟ ᱟᱹᱰᱤ ᱠᱟᱡᱟᱠ ᱜᱮ ᱫᱟᱜ ᱫᱟ ᱥᱮ ᱵᱚᱞᱮ ᱠᱷᱟᱹᱞᱤ ᱦᱩᱲᱩ ᱨᱚᱦᱚᱭ ᱞᱮᱠᱟ ᱛᱷᱚᱲᱟ ᱛᱷᱚᱲᱟ
ᱵᱟᱝ ᱵᱟᱝ ᱦᱩᱲᱩ ᱞᱮ ᱞᱚᱦᱚᱭ ᱞᱮᱠᱟ ᱦᱚᱸ ᱵᱟᱝ ᱚᱱᱟ ᱫᱚ ᱚᱛ ᱞᱚᱦᱚᱫ ᱞᱮᱠᱟᱭ ᱫᱟᱜ ᱫᱟ ᱚᱱᱠᱟ ᱟᱨᱠᱤ ᱡᱮ ᱡᱩᱛ ᱛᱮ ᱫᱟᱜ-ᱟ᱾ ᱡᱷᱚᱢᱚᱨ ᱡᱷᱚᱢᱚᱨ ᱫᱟᱜ ᱡᱟᱹᱲᱤ ᱞᱮᱠᱷᱟᱱ ᱦᱩᱲᱩ ᱨᱚᱦᱚᱭ ᱠᱚ ᱮᱦᱚᱵᱟ ᱚᱱᱠᱟ ᱦᱚᱸ ᱵᱟᱭ ᱫᱟᱜ ᱮᱜ-ᱟ᱾ ᱛᱟᱞᱮ ᱟᱹᱰᱤ ᱢᱩᱥᱠᱤᱞ ᱜᱮ ᱵᱩᱡᱷᱟᱹᱜ ᱠᱟᱱᱟ ᱚᱱᱠᱟ ᱡᱩᱫᱤ ᱵᱟᱭ ᱫᱟᱜ-ᱟ᱾ ᱛᱟᱦᱚᱞᱮ ᱪᱮᱠᱟᱛᱮ ᱦᱩᱲᱩ ᱠᱚᱫᱚ ᱠᱚ ᱨᱚᱦᱚᱭᱟ ᱟᱞᱮ ᱫᱚ ᱱᱟᱦᱟᱜ ᱞᱮ ᱨᱚᱦᱚᱭ ᱟᱠᱟᱜ-ᱟ᱾ ᱴᱷᱤᱠ ᱜᱮᱭᱟ ᱟᱞᱮ ᱞᱟᱹᱜᱤᱫ ᱫᱚ ᱴᱷᱤᱠ ᱜᱮᱭᱟ ᱚᱱᱟ ᱦᱩᱲᱩ ᱵᱟᱧᱪᱟᱣ ᱞᱟᱹᱜᱤᱫ ᱫᱟᱜ ᱫᱟᱭ ᱴᱷᱤᱠ ᱜᱮᱭᱟ ᱢᱮᱱᱠᱷᱟᱱ ᱡᱟᱦᱟᱭ ᱟᱹᱣᱨᱤ ᱠᱚ ᱨᱚᱦᱚᱭᱟ ᱦᱮᱸ ᱥᱮ ᱩᱱᱠᱩ ᱞᱟᱹᱜᱤᱫ ᱛᱚ ᱵᱟᱝ ᱴᱷᱤᱠᱚᱜ ᱠᱟᱱᱟ ᱥᱮ
ᱦᱮᱸ ᱚᱠᱚᱭ ᱟᱹᱣᱨᱤ ᱠᱚ ᱨᱚᱦᱚᱭᱟ ᱩᱱᱠᱩ ᱞᱟᱹᱜᱤᱫ ᱫᱚ ᱟᱹᱰᱤ ᱢᱩᱥᱠᱤᱞ ᱟᱪᱪᱷᱟ ᱟᱯᱮ ᱥᱮᱱ ᱫᱚ ᱪᱮᱫ ᱛᱮ ᱡᱟᱥᱛᱤ ᱠᱚ ᱥᱤ ᱪᱮᱫ ᱚᱲᱟᱜ ᱨᱮᱱᱟᱜ ᱜᱟᱹᱭ ᱰᱟᱝᱨᱟ ᱠᱟᱰᱟ ᱱᱟᱦᱮᱞ ᱛᱮᱜᱮ ᱥᱮ ᱵᱚᱞᱮ ᱩᱱᱠᱩ ᱤᱭᱟᱹ ᱜᱮᱠᱚ ᱡᱟᱹᱥᱛᱤ ᱫᱚᱠᱚ ᱥᱤᱭ ᱫᱟ ᱤᱭᱟᱹ ᱴᱮᱠᱴᱟᱨ ᱛᱮᱜᱮ
ᱱᱟᱦᱟᱜ ᱫᱚ ᱜᱚᱝᱠᱮ ᱴᱟᱠᱴᱟᱨ ᱛᱮᱜᱮ ᱠᱚ ᱥᱤ ᱫᱟ ᱴᱟᱠᱴᱟᱨ ᱛᱮᱫᱚ ᱦᱟᱜ ᱟᱞᱮ ᱜᱮ ᱪᱮᱫᱤᱧ ᱞᱟᱹᱭᱟ ᱟᱞᱮ ᱟᱞᱮ ᱦᱚᱸ ᱴᱟᱠᱴᱟᱨ ᱛᱮᱜᱮ ᱞᱮ ᱥᱤ ᱠᱮᱜ-ᱟ᱾ ᱟᱫᱚ ᱜᱟᱹᱭ ᱰᱟᱝᱜᱽᱨᱟ ᱫᱚ ᱢᱮᱱᱟᱜ ᱠᱟᱫ ᱠᱚᱛᱟᱞᱮᱭᱟ ᱟᱫᱚ ᱮᱱᱠᱷᱟᱱ ᱩᱱᱠᱩ ᱛᱮᱢᱟ ᱟᱢ ᱡᱩᱫᱤ ᱫᱚᱥ ᱫᱤᱱ ᱨᱮᱱᱟᱜ ᱠᱟᱹᱢᱤ ᱦᱟᱜ ᱧᱮᱞ ᱢᱮ ᱚᱸᱰᱮ ᱟ ᱤᱧ ᱡᱩᱫᱤ ᱯᱚᱱᱫᱨᱚ ᱫᱤᱱ ᱨᱮᱱᱟᱜ ᱠᱟᱹᱢᱤ ᱢᱚᱬᱮ ᱫᱤᱱ ᱛᱮ ᱦᱩᱭᱩᱜ ᱛᱤᱧᱟᱹ ᱤᱧ ᱫᱚ ᱪᱮᱫᱟᱜ ᱚᱱᱟ ᱫᱟᱹᱭ ᱜᱟᱹᱭ ᱠᱟᱸᱰᱟ ᱫᱚᱧ ᱞᱟᱜᱟᱣ ᱠᱚᱣᱟ ᱦᱳ ᱤᱱᱟᱹ ᱠᱟᱛᱮᱫ ᱟᱫᱚ ᱴᱟᱠᱴᱟᱨ ᱛᱮᱞᱮ ᱥᱤ ᱠᱮᱜ-ᱟ᱾ ᱥᱤ ᱠᱟᱛᱮᱫ ᱯᱩᱱ ᱫᱤᱱ ᱟᱨ ᱯᱩᱱ ᱫᱤᱱ ᱛᱮᱞᱮ ᱢᱩᱪᱟᱹᱫ ᱠᱮᱫ-ᱟ᱾ ᱠᱟᱹᱢᱤ ᱮ ᱴᱟᱠᱴᱟᱨ ᱥᱟᱨᱟᱫᱤᱱ ᱪᱟᱞᱩ ᱟᱠᱟᱱᱟ ᱴᱟᱠᱴᱟᱨ ᱛᱮᱜᱮ ᱞᱮ ᱥᱤ ᱠᱮᱜ-ᱟ᱾ ᱚᱱᱟ ᱯᱚᱨᱮ ᱢᱩᱱᱤᱥ ᱠᱚᱞᱮ ᱞᱟᱜᱟᱣ ᱞᱮᱫ ᱠᱚᱣᱟ ᱚᱱᱠᱟ ᱥᱩᱞᱩ ᱡᱚᱱ ᱞᱮᱠᱟ ᱦᱮᱸ ᱥᱮ ᱛᱚ ᱚᱱᱟ ᱛᱮᱜᱮ ᱠᱟᱹᱴᱤᱡ ᱨᱚᱦᱚᱭ ᱠᱩᱲᱟᱣ ᱠᱮᱫ ᱛᱮᱞᱮ ᱱᱤᱛᱚᱜ ᱫᱚ ᱱᱤᱭᱟᱹ ᱦᱟᱹᱞᱤ ᱫᱚ ᱵᱮᱥ ᱜᱮ
ᱦᱩ ᱟᱪᱪᱷᱟ ᱟᱹᱰᱤ ᱱᱟᱯᱟᱭ ᱟᱫᱚ ᱱᱚᱜ-ᱚᱭ ᱟᱞᱮ ᱥᱮᱫ ᱦᱚᱸ ᱟᱞᱮ ᱥᱮᱫ ᱦᱚ ᱱᱚᱜ-ᱚᱭ ᱜᱟᱹᱭ ᱰᱟᱝᱨᱟ ᱠᱟᱰᱟ ᱱᱟᱦᱮᱞ ᱫᱚ ᱚᱱᱠᱟ ᱵᱟᱝ ᱥᱤ ᱦᱩᱭᱩᱜ ᱠᱟᱱᱟ ᱡᱟᱹᱥᱛᱤ ᱫᱚ ᱜᱟᱹᱰᱤ ᱠᱚᱛᱮ ᱜᱮ ᱦᱟᱜ ᱟᱫᱚ ᱟᱹᱰᱤ ᱠᱚᱢ ᱜᱮ ᱦᱟᱜ ᱮᱱᱦᱚᱸ ᱥᱤᱭᱳ ᱫᱚ ᱦᱩᱭᱩᱜ ᱠᱟᱱ ᱜᱮᱭᱟ ᱜᱟᱹᱭ ᱰᱟᱝᱨᱟ ᱠᱚᱛᱮ ᱦᱚ ᱟᱫᱚᱢ ᱚᱠᱟᱴᱷᱮᱱ ᱠᱟᱪᱟ ᱠᱚᱪᱟᱨᱮ ᱠᱷᱮᱛ ᱠᱚ ᱢᱮᱱᱟᱜ-ᱟ᱾ ᱚᱸᱰᱮ ᱜᱮ ᱟᱨ ᱵᱟᱠᱷᱟᱡ ᱫᱚ ᱦᱟᱜ ᱡᱟᱹᱥᱛᱤ ᱫᱚ ᱜᱟᱹᱰᱤ ᱛᱮᱜᱮ ᱠᱩ ᱥᱤᱭᱮᱫ ᱠᱟᱱᱟ ᱟᱞᱮ ᱥᱮᱫ ᱦᱚᱸ
ᱟᱯᱮ ᱥᱮᱫ ᱚᱱᱛᱮ ᱪᱮᱫ ᱠᱚ ᱦᱩᱲᱩ ᱚᱱᱠᱟ ᱠᱚ ᱨᱚᱦᱚᱭ ᱵᱟᱲᱟᱭ ᱜᱮᱭᱟ
ᱦᱩᱲᱩ ᱱᱤᱭᱟᱹ ᱜᱷᱟᱹᱲᱤᱡ ᱟᱞᱮ ᱡᱟᱦᱟ ᱠᱚᱞᱮ ᱨᱚᱦᱚᱭ ᱟᱠᱟᱜ-ᱟ᱾ ᱟᱞᱮ ᱱᱚᱛᱮ ᱡᱟᱹᱥᱛᱤ ᱠᱟᱭᱛᱮ ᱨᱚᱦᱚᱭ ᱵᱮᱱ ᱧᱮᱞ ᱞᱮᱠᱷᱟᱱ ᱫᱚ ᱚᱱᱟ
ᱤᱭᱟᱹ ᱠᱚ ᱨᱚᱦᱚᱭ ᱠᱟᱜ-ᱟ᱾ᱥᱚᱨᱱᱚ ᱟᱨ ᱥᱩᱠᱚ ᱜᱚᱝᱠᱮ ᱡᱟᱹᱥᱛᱤ ᱠᱚ ᱨᱚᱦᱚᱭᱟ ᱦᱮᱸᱥᱮ ᱟᱨ ᱡᱟᱦᱟ ᱠᱚᱨᱮ ᱠᱟᱹᱴᱤᱡ ᱰᱚᱵᱟᱜ ᱧᱚᱜ ᱜᱮᱭᱟ ᱥᱮ ᱵᱟᱹᱭᱦᱟᱹᱲ ᱢᱟᱱᱮ ᱵᱟᱹᱭᱦᱟᱹᱲ ᱫᱚ ᱵᱟᱹᱧ ᱞᱟᱹᱭᱟ ᱡᱟᱦᱟ ᱠᱚ ᱨᱮ ᱫᱚ ᱫᱚᱢᱮ ᱫᱟᱜ ᱞᱤᱸᱜᱤᱱᱟ ᱦᱮᱸ ᱥᱮ ᱚᱱᱟ ᱠᱚᱨᱮ ᱫᱚ ᱯᱟᱴᱟ ᱜᱟᱹᱪᱷᱤ ᱚᱱᱟ ᱤᱭᱟᱹ ᱠᱚ ᱨᱚᱦᱚᱭ ᱜᱮᱭᱟ
ᱢᱳᱵᱟᱭᱤᱞ ᱥᱩᱨ ᱧᱚᱜ ᱠᱷᱚᱡ ᱦᱟᱜ ᱨᱚᱲ ᱵᱮᱱ ᱟᱹᱰᱤ ᱠᱚᱢ ᱟᱲᱟᱝ ᱟᱵᱮᱱᱟᱜ ᱦᱤᱡᱩᱜ ᱠᱟᱱᱟ
ᱱᱤᱛᱚᱜ ᱟᱸᱡᱚᱢᱚᱜ ᱠᱟᱱᱟ ᱱᱤᱛᱚᱜ
ᱢᱮᱱᱫᱟᱹᱧ ᱢᱟᱲᱟᱝ ᱦᱤᱡᱩᱜ ᱠᱟᱱ ᱛᱟᱵᱮᱱᱟ ᱛᱷᱚᱲᱟ ᱜᱟᱱ ᱩᱱᱟᱹᱜ ᱥᱟᱯᱷᱟ ᱥᱟᱹᱯᱷᱤ ᱥᱮ ᱢᱮᱱᱮ ᱠᱮᱭᱟ ᱤᱱᱟᱹᱜ ᱱᱟᱯᱟᱭ ᱛᱚ ᱚᱱᱠᱟ ᱵᱟᱝ ᱦᱤᱡᱩᱜ ᱠᱟᱱᱟ ᱵᱚᱞᱮ ᱟᱫᱚ ᱢᱳᱵᱟᱭᱤᱞ ᱥᱩᱨ ᱧᱚᱜ ᱠᱷᱚᱡ ᱦᱟᱜ ᱵᱮᱱ ᱨᱚᱲ ᱞᱮᱠᱷᱟᱡ ᱫᱚ ᱱᱟᱯᱟᱭ ᱟᱸᱡᱚᱢ ᱫᱚ ᱟᱸᱡᱚᱢᱚᱜ ᱠᱟᱱ ᱛᱟᱵᱮᱱ ᱜᱮᱭᱟ ᱟᱫᱚ ᱟᱹᱰᱤ ᱠᱚᱢ ᱟᱸᱡᱚᱢᱚᱜ ᱠᱟᱱᱟ ᱟᱨ ᱤᱱᱟᱹᱜ ᱥᱟᱯᱷᱟ ᱥᱟᱹᱯᱷᱤ ᱥᱮ ᱢᱮᱱ ᱠᱮ ᱵᱚᱞᱮ ᱚᱱᱠᱟ ᱱᱟᱯᱟᱭ ᱛᱮ ᱵᱟᱝ ᱦᱤᱡᱩᱜ ᱠᱟᱱᱟ ᱟᱫᱚ ᱦᱮᱸ ᱢᱟ ᱱᱤᱛᱚᱜ ᱨᱚᱲ ᱵᱮᱱ ᱱᱤᱛᱚᱜ ᱫᱚ ᱟᱸᱡᱚᱢᱚᱜ ᱠᱟᱱ ᱜᱮᱭᱟ
ᱦᱳᱭ ᱦᱳᱭ ᱦᱳᱭ ᱟᱫᱚ ᱚᱱᱠᱟ ᱠᱟᱛᱮ ᱜᱮ ᱚᱱᱟ ᱡᱟᱦᱟᱸ ᱫᱟᱜ ᱞᱤᱸᱜᱤᱱᱟᱥᱮ ᱥᱚᱵᱽ ᱥᱚᱢᱚᱭ ᱚᱱᱟ ᱠᱚᱨᱮ ᱫᱚ ᱠᱮᱴᱮᱡ ᱠᱮᱴᱮᱡ ᱜᱮᱭᱟ ᱡᱟᱦᱟᱸ ᱜᱟᱹᱪᱷᱤ ᱠᱚ ᱱᱚᱝᱠᱟᱱᱟᱜ ᱦᱩᱲᱩ ᱡᱟᱦᱟᱸ ᱞᱮᱠᱟ ᱫᱚ ᱢᱟᱞᱴᱤ ᱜᱳᱞ ᱚᱱᱟ ᱠᱚᱞᱮ ᱨᱚᱦᱚᱭ ᱜᱮᱭᱟ ᱚᱱᱟ ᱫᱚ ᱠᱷᱟᱹᱡᱟᱹᱲᱤ ᱦᱩᱲᱩ ᱠᱟᱱᱟ ᱚᱱᱟ ᱠᱚᱞᱮ ᱨᱚᱦᱚᱭ ᱜᱮᱭᱟ ᱟᱫᱚ ᱟᱯᱮ ᱚᱱᱛᱮ ᱫᱚ ᱪᱮᱫ ᱠᱚᱯᱮ ᱨᱚᱦᱚᱭ ᱜᱮᱭᱟ
ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱟᱹᱰᱤᱜᱟᱱ ᱦᱩᱲᱩ ᱠᱚ ᱨᱚᱦᱚᱭ ᱵᱟᱲᱟᱭ ᱜᱮᱭᱟ ᱟᱨ ᱡᱟᱹᱥᱛᱤ ᱠᱟᱭ ᱛᱮᱫᱚ ᱦᱟᱸᱜ ᱥᱚᱨᱳᱱᱟ ᱜᱮᱠᱚ ᱨᱚᱦᱚᱭ ᱵᱟᱲᱟᱭᱟ᱾ ᱟᱨ ᱤᱱᱟᱹ ᱵᱟᱫᱽ ᱠᱟᱛᱮᱫ ᱡᱚᱠᱷᱚᱱᱮᱢ ᱧᱮᱞᱟ ᱥᱚᱨᱱᱟ ᱵᱟᱫ ᱠᱟᱛᱮᱫ ᱵᱷᱟᱹᱫᱟᱹᱭ ᱦᱩᱲᱩ ᱚᱠᱟ ᱠᱚ ᱢᱮᱛᱟᱜᱼᱟ, ᱞᱟᱣᱟᱨ ᱦᱩᱲᱩ᱾ ᱚᱱᱟ ᱫᱚ ᱦᱟᱸᱜ ᱢᱮᱛᱟᱜ ᱢᱮ ᱥᱚᱨᱳᱱᱟ ᱠᱚᱫᱚ ᱞᱟᱦᱟᱨᱮ ᱵᱤᱞᱤᱜᱼᱟ ᱚᱱᱟ ᱦᱩᱲᱩ ᱠᱚ ᱨᱚᱦᱚᱭᱟ ᱱᱚᱛᱮ ᱫᱚ ᱦᱟᱸᱜ ᱚᱱᱟ ᱦᱚᱸ ᱟᱨ ᱤᱱᱟᱹ ᱵᱟᱫ ᱠᱟᱛᱮᱫ ᱫᱚ᱾ ᱚᱱᱟ ᱤᱱᱟᱹᱜ ᱜᱮ ᱡᱟᱹᱥᱛᱤ ᱫᱚᱠᱚ ᱨᱚᱦᱚᱭᱟ ᱚᱱᱟ ᱵᱟᱨᱭᱟ ᱜᱮ ᱥᱚᱨᱩᱱᱟ ᱟᱨ ᱵᱟᱹᱫᱟᱹᱭ ᱚᱠᱟ ᱫᱚ ᱞᱟᱣᱟᱨ ᱦᱩᱲᱩ ᱠᱚ ᱢᱮᱛᱟᱜᱼᱟ ᱛᱟᱜ ᱠᱟᱱᱟ ᱤᱱᱟᱹ ᱵᱟᱨᱭᱟ ᱜᱮ ᱦᱟᱸᱜ ᱡᱟᱹᱥᱛᱤ ᱫᱚᱠᱚ ᱨᱚᱦᱚᱭ ᱵᱟᱲᱟᱭᱟ ᱟᱨ ᱤᱱᱟᱹ ᱵᱟᱫ ᱠᱟᱛᱮᱫ ᱟᱭᱢᱟ ᱜᱟᱱ ᱪᱟᱥᱵᱟᱥ ᱦᱩᱭᱩᱜᱼᱟ ᱟᱞᱮᱥᱮᱫ ᱫᱚ ᱢᱮᱛᱟᱜ ᱢᱮ ᱦᱩᱲᱩ ᱥᱟᱶᱛᱮ ᱦᱮᱸ ᱨᱚᱲ ᱢᱮ
ᱞᱟᱹᱭᱫᱟᱹᱧ ᱚᱱᱟ ᱵᱷᱟᱹᱫᱟᱹᱭ ᱦᱩᱲᱩ ᱫᱚ ᱪᱮᱫ ᱞᱮᱠᱟ ᱢᱟᱱᱮ ᱟᱯᱮ ᱟᱵᱚ ᱥᱟᱱᱛᱟᱲ ᱫᱚ ᱵᱷᱟᱹᱫᱤ ᱦᱩᱲᱩ ᱵᱚᱱ ᱞᱟᱹᱭᱟ ᱟᱨ ᱫᱤᱠᱩ ᱫᱚ ᱪᱮᱫ ᱠᱚ ᱞᱟᱹᱭᱟ ᱚᱱᱟ ᱫᱚ ᱟᱨᱚ
ᱚᱱᱟ ᱫᱚ ᱚᱦᱚᱜᱮᱞᱤᱧ ᱞᱟᱹᱭ ᱠᱮᱭᱟ ᱮᱠᱟᱞ ᱵᱟᱞᱤᱧ ᱵᱟᱲᱟᱭᱟ ᱚᱱᱟᱫᱚ ᱟᱫᱚ᱾ ᱟᱹᱞᱤᱧᱟᱜ ᱠᱟᱛᱷᱟ ᱫᱚ ᱠᱟᱱᱟ ᱯᱟᱥᱮᱡ ᱵᱚᱞᱮ ᱚᱱᱟ ᱫᱚ ᱪᱮᱫ ᱠᱚ ᱢᱮᱛᱟᱜᱼᱟ ᱛᱷᱚᱲᱟ ᱛᱷᱚᱲᱟ ᱦᱟᱸᱜ ᱚᱱᱟ ᱫᱚ ᱟᱨᱟᱜ ᱟᱨᱟᱜ ᱧᱚᱜ ᱧᱮᱞᱚᱜᱼᱟ ᱵᱚᱞᱮ ᱚᱱᱟ ᱡᱚᱠᱷᱚᱱᱮᱢ ᱤᱭᱟᱹᱭᱟ ᱞᱟᱦᱟ ᱛᱮᱢᱟ ᱮᱛᱮᱫ ᱚᱱᱟ ᱰᱷᱤᱝᱠᱤ ᱛᱮᱠᱚ ᱦᱩᱲᱩᱝ ᱮᱮᱫ ᱠᱟᱱ ᱛᱟᱦᱮᱸᱱ ᱛᱮ ᱟᱹᱰᱤ ᱱᱟᱯᱟᱭ ᱦᱩᱭᱩᱜ ᱠᱟᱱ ᱛᱟᱦᱮᱱᱟ ᱟᱨ ᱱᱮᱛᱟᱨ ᱢᱟ ᱱᱟᱦᱟᱜ ᱢᱮᱥᱤᱱ ᱛᱮᱠᱚ ᱦᱩᱲᱩᱮᱫ ᱠᱟᱱᱛᱮ ᱵᱚᱞᱮ ᱚᱱᱟ ᱟᱨᱟᱜ ᱫᱟᱜ ᱦᱚᱸ ᱵᱟᱹᱭ ᱵᱟᱹᱭᱛᱮ ᱥᱟᱯᱟᱜ ᱠᱟᱱᱟ ᱯᱩᱨᱟᱹ ᱥᱟᱯᱷᱟᱜ ᱜᱮ ᱧᱮᱞᱚᱜᱼᱟ ᱵᱟ ᱵᱩᱡᱷᱟᱹᱜᱼᱟ ᱪᱮᱫ ᱦᱚᱸ ᱟᱫᱚ ᱚᱱᱟ ᱟᱨᱟᱜ ᱟᱨᱟᱜ ᱦᱚᱸ ᱛᱷᱚᱲᱟ ᱛᱷᱚᱲᱟ ᱛᱟᱦᱮᱱᱚᱜ ᱠᱟᱱ ᱛᱟᱦᱮᱱᱟ, ᱟᱫᱚ ᱚᱱᱟᱫᱚ ᱟᱹᱰᱤ ᱢᱟᱨᱟᱝ ᱯᱨᱚᱴᱤᱱ ᱞᱮᱠᱟᱛᱮ ᱢᱮᱱᱠᱮ ᱵᱚᱞᱮ ᱛᱟᱦᱮᱸ ᱠᱟᱱᱟ ᱞᱟᱦᱟᱛᱮ ᱰᱷᱤᱝᱠᱤ ᱦᱩᱲᱩ ᱵᱟᱞᱟ᱾ ᱤᱭᱟᱹ ᱫᱚ ᱪᱟᱣᱞᱮ ᱫᱚ
ᱟ ᱟᱞᱮ ᱢᱮᱱᱛᱮᱫ ᱫᱚ ᱦᱟᱸᱜ ᱚᱱᱟ ᱠᱚᱫᱚ ᱵᱟᱹᱱᱩᱜᱼᱟᱛᱚ ᱟᱫᱚ ᱤᱱᱟᱹᱜ ᱜᱮ ᱦᱟᱸᱜ ᱱᱟᱣᱟ ᱜᱮ ᱟᱸᱡᱚᱢᱚᱜ ᱠᱟᱱᱟ ᱚᱱᱟ ᱠᱚᱫᱚ ᱵᱷᱟᱹᱭᱫᱟᱹᱭ ᱦᱳᱲᱩ ᱡᱟᱦᱟᱸ ᱞᱮᱠᱟᱢ ᱞᱟᱹᱭ ᱠᱮᱫᱮᱜᱭᱟ ᱥᱩᱠ ᱤᱭᱟᱹ ᱥᱟᱨᱱᱟ ᱫᱚ ᱢᱮᱱᱟᱜ ᱟ ᱱᱚᱛᱮ ᱢᱮᱱᱠᱷᱟᱱ ᱚᱱᱟ ᱵᱷᱟᱫᱟᱭ ᱦᱩᱲᱩ ᱮᱴᱟᱜ ᱫᱚ ᱟᱸᱡᱚᱢ ᱦᱩᱭ ᱟᱠᱟᱱᱟ ᱠᱤᱱᱛᱩ ᱟᱞᱮ ᱱᱚᱛᱮ ᱫᱚ ᱵᱟᱹᱱᱩᱜᱼᱟ ᱚᱱᱟ ᱟᱨᱠᱤ᱾ ᱛᱟᱦᱚᱞᱮ ᱦᱩᱲᱩ ᱠᱚ ᱪᱟᱥ ᱵᱮᱜᱚᱨ ᱟᱨᱚ ᱮᱴᱟᱜ ᱠᱤᱪᱷᱤ ᱪᱮᱫ ᱠᱚᱯᱮ ᱪᱟᱥ ᱜᱮᱭᱟ ᱛᱟᱦᱞᱮ ᱚᱱᱛᱮ?
ᱦᱩᱲᱩ ᱠᱚ ᱵᱮᱜᱚᱨ ᱫᱚ ᱦᱟᱸᱜ ᱟᱞᱮ ᱥᱮᱫ ᱫᱚ ᱚᱱᱟ ᱦᱩᱲᱩ ᱥᱟᱶ ᱥᱟᱶ ᱛᱮᱜᱮ ᱨᱟᱢᱲᱟ ᱟᱹᱰᱤᱜᱟᱱ ᱠᱚ ᱪᱟᱥᱵᱟᱥᱟ᱾ ᱢᱮᱛᱟᱜ ᱢᱮ ᱨᱟᱢᱲᱟ ᱫᱚ ᱚᱱᱟ ᱯᱤᱰᱷᱟᱹ ᱨᱮᱭᱟᱜ ᱦᱟᱸᱜ ᱠᱚ ᱪᱟᱥᱟ ᱟᱹᱰᱤ ᱡᱟᱹᱥᱛᱤ ᱜᱮ ᱟᱨ ᱯᱤᱰᱷᱟᱹ ᱨᱮ ᱡᱚᱠᱷᱚᱱ ᱵᱟᱠᱚ ᱪᱟᱥ ᱨᱮᱚᱸ ᱜᱚᱰᱟ ᱢᱮᱱᱟᱜ ᱟᱠᱟᱫᱟ ᱟᱠᱟ ᱜᱷᱟᱴᱟ ᱜᱷᱩᱩᱨ ᱨᱮ ᱚᱸᱰᱮ ᱠᱚ ᱪᱟᱥ ᱵᱟᱲᱟᱭ ᱜᱮᱭᱟ ᱟᱫᱚ ᱡᱟᱹᱥᱛᱤ ᱫᱚ ᱯᱤᱰᱟᱹ ᱨᱮᱜᱮ ᱟᱞᱮ ᱥᱮᱫ ᱫᱚᱠᱚ ᱪᱟᱥ ᱵᱟᱲᱟᱭ ᱜᱮᱭᱟ᱾ ᱟᱨ ᱤᱱᱟᱹ ᱵᱟᱫ ᱠᱟᱛᱮᱫ ᱵᱷᱩᱴ ᱢᱟᱥᱨᱤ ᱠᱮᱥᱟᱨᱤ ᱱᱚᱣᱟ ᱠᱚᱦᱚᱸ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱪᱟ ᱟᱯᱮ ᱥᱮ ᱚᱱᱛᱮ ᱨᱟᱢᱲᱟ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥᱟ?
ᱨᱟᱢᱲᱟ ᱫᱚ ᱦᱟᱸᱜ ᱟᱞᱮ ᱥᱮᱫ ᱵᱟᱝᱠᱚ ᱪᱟᱥ ᱜᱮᱭᱟ ᱟᱫᱚ ᱟᱞᱮ ᱱᱚᱛᱮ ᱫᱚ ᱥᱟᱹᱨᱤ ᱠᱟᱛᱷᱟ ᱚᱱᱠᱟᱱᱟᱜ ᱥᱮᱨᱚᱠᱚᱢ ᱤᱭᱟᱹ ᱡᱟᱭᱜᱟ ᱠᱚᱫᱚ ᱵᱟᱹᱱᱩᱜ ᱟ ᱛᱚ ᱟᱫᱚ ᱮᱴᱟᱜ ᱠᱤᱪᱷᱩ ᱨᱚᱦᱚᱭ ᱛᱮᱜᱮ ᱯᱮᱨᱮᱡᱟ ᱟᱫᱚ ᱨᱟᱢᱲᱟ ᱨᱚᱦᱚᱭ ᱞᱟᱹᱜᱤᱫ ᱛᱚ ᱵᱟᱹᱫ ᱫᱚᱨᱠᱟᱨᱟ ᱤᱱᱟᱹ ᱠᱷᱟᱹᱛᱤᱨ ᱥᱟᱠᱥᱚᱵᱽᱡᱤ ᱠᱚ ᱫᱚᱢᱮ ᱠᱚ ᱨᱚᱦᱚᱭᱭᱟ ᱛᱚ ᱪᱟᱥ ᱞᱟᱹᱜᱤᱫ ᱠᱤᱨᱤᱧ ᱟᱠᱠᱷᱨᱤᱧ ᱞᱟᱹᱜᱤᱫ ᱤᱱᱟᱹ ᱠᱷᱟᱹᱛᱤᱨ ᱜᱮ ᱟᱫᱚ ᱚᱱᱟ ᱠᱚᱫᱚ ᱵᱟᱝᱠᱚ ᱨᱚᱦᱚᱭ ᱜᱮᱭᱟ᱾ ᱟᱹᱰᱤ ᱠᱤᱪᱷᱩ ᱡᱚ ᱡᱤᱱᱤᱥ ᱠᱚᱠᱚ ᱨᱚᱦᱚᱭᱟᱞᱮ ᱱᱚᱱᱛᱮ ᱫᱚ ᱤᱱᱟᱹ ᱤᱭᱟᱹᱛᱮ ᱟᱯᱮ ᱚᱱᱛᱮ ᱫᱚ ᱡᱟᱹᱥᱛᱤ ᱚᱱᱟ ᱠᱚ ᱨᱚᱦᱚᱭᱟ ᱵᱟᱝ
ᱦᱮᱸ ᱟᱞᱮᱥᱮᱫ ᱫᱚ ᱱᱚᱜ ᱚᱭ ᱟᱹᱰᱤ ᱜᱟᱱ ᱦᱩᱲᱩ ᱠᱚ ᱨᱚᱦᱚᱭᱟ ᱚᱱᱟᱜᱮ ᱨᱟᱢᱲᱟ ᱠᱚ ᱥᱮ ᱚᱱᱟ ᱵᱷᱩᱴ, ᱢᱟᱥᱨᱤ, ᱠᱮᱥᱟᱹᱨᱤ, ᱜᱩᱦᱩᱢ ᱱᱚᱣᱟ ᱠᱚᱦᱚᱸ ᱟᱹᱰᱤ ᱜᱟᱱ ᱪᱟᱥᱵᱟᱥ ᱠᱚ ᱞᱟᱜᱟᱣ ᱜᱮᱭᱟ᱾ ᱟᱨ ᱢᱤᱫᱴᱮᱱ ᱮᱢ ᱧᱮᱞ ᱞᱮᱠᱷᱟᱱᱡ ᱵᱚᱞᱮ ᱪᱟᱥᱵᱟᱥ ᱫᱚ ᱫᱟᱜ ᱨᱮᱜᱤ ᱠᱟᱱᱟ ᱫᱟᱜ ᱡᱚᱠᱷᱚᱱᱮᱢ ᱧᱟᱢᱟ ᱥᱮ ᱫᱟᱜ ᱢᱚᱸᱡᱽ ᱱᱟᱯᱟᱭ ᱡᱚᱠᱷᱚᱱ ᱥᱟᱯᱞᱟᱭᱚᱜᱼᱟ ᱛᱚ ᱪᱟᱥᱵᱟᱥ ᱟᱹᱰᱤ ᱱᱟᱯᱟᱭ ᱜᱮ ᱦᱩᱭᱩᱜᱼᱟ ᱟᱪᱪᱷᱟ ᱟᱯᱮᱥᱮᱫ ᱚᱱᱛᱮ ᱵᱷᱩᱴ ᱢᱟᱥᱨᱤ, ᱠᱤᱥᱟᱹᱨᱤ, ᱜᱩᱦᱩᱢ ᱱᱚᱣᱟ ᱠᱚ ᱪᱟᱥᱵᱟᱥ ᱦᱩᱭᱩᱜᱼᱟ ᱥᱮ ᱵᱟᱝ ᱦᱩᱭᱩᱜᱼᱟ?
ᱟᱫᱚ ᱞᱟᱦᱟ ᱛᱮᱫᱚ ᱚᱱᱟ ᱠᱚ ᱪᱟᱥ ᱫᱚ ᱦᱩᱭᱩᱜ ᱠᱟᱱ ᱛᱟᱦᱮᱸᱫ ᱜᱮ ᱟᱨ ᱱᱮᱛᱟᱨ ᱫᱚ ᱩᱱᱟᱹᱜ ᱯᱚᱨᱤᱢᱟᱱ ᱫᱚ ᱵᱟᱝ ᱧᱮᱞᱚᱜ ᱠᱟᱱᱟ ᱠᱟᱨᱚᱱ ᱟᱨᱚ ᱮᱴᱟᱜ ᱠᱤᱪᱷᱩ ᱠᱚ ᱨᱚᱦᱚᱭᱮᱫᱼᱟ ᱠᱚ ᱛᱚ ᱤᱱᱟᱹ ᱠᱟᱛᱮᱫ ᱟᱫᱚ ᱚᱱᱟ ᱠᱚᱫᱚ ᱵᱟᱝᱠᱚ ᱪᱟᱥᱮᱫᱼᱟ ᱵᱩᱴ ᱠᱚ, ᱛᱯᱚᱨ ᱠᱮᱥᱟᱨᱤ ᱦᱚᱸ ᱛᱯᱚᱨ ᱜᱩᱦᱩᱢ ᱠᱚ ᱜᱩᱦᱩᱢ ᱠᱚ ᱦᱚᱸ ᱱᱚᱛᱮ ᱫᱚᱢᱮ ᱠᱚ ᱪᱟᱥ ᱮᱫ ᱛᱟᱦᱮᱸᱫ ᱱᱮᱛᱟᱨ ᱫᱚ ᱵᱟᱫᱟᱢ ᱠᱚ ᱪᱟᱥᱮᱫ-ᱟ ᱥᱮ ᱵᱟᱫᱟᱢ ᱠᱚ ᱟᱹᱰᱤ ᱡᱟᱹᱥᱛᱤ ᱠᱚ ᱪᱟᱥ ᱮᱫᱟ ᱟᱞᱮ ᱚᱱᱛᱮ ᱾ ᱜᱩᱦᱩᱢ ᱫᱚ ᱟᱹᱰᱤ ᱠᱚᱢ ᱢᱤᱫᱴᱟᱝ ᱵᱟᱨᱮ ᱦᱚᱲ ᱚᱱᱠᱟ ᱠᱚ ᱪᱟᱥᱮᱫ-ᱟ ᱟᱞᱮ ᱚᱱᱛᱮ ᱾ ᱤᱱᱟᱹ ᱛᱟᱯᱚᱨᱮ ᱦᱩᱲᱩ ᱠᱚ ᱡᱟᱹᱥᱛᱤ ᱠᱚ ᱪᱟᱥᱮᱫ-ᱟ ᱵᱟᱨ ᱵᱚᱪᱷᱚᱨ, ᱵᱚᱪᱷᱚᱨ ᱨᱮ ᱵᱟᱨᱫᱷᱟᱣ ᱞᱮ ᱪᱟᱥᱟ ᱛᱟᱦᱚᱞᱮ ᱦᱩᱲᱩ᱾ ᱟᱫᱚ ᱤᱱᱟᱹ ᱠᱷᱟᱹᱛᱤᱨ ᱜᱮ ᱟᱞᱮᱚ ᱫᱚ ᱟᱨ ᱚᱱᱟ ᱥᱟᱶᱛᱮ ᱡᱟᱦᱟᱸ ᱥᱟᱠᱥᱚᱵᱽᱡᱤ ᱠᱚᱧ ᱞᱟᱹᱭ ᱠᱮᱜ-ᱟ ᱾ ᱦᱮᱸ ᱡᱮᱢᱚᱱ ᱱᱤᱭᱟᱹ ᱡᱚᱠᱷᱚᱡ ᱞᱮ ᱨᱚᱦᱚᱭ ᱠᱮᱫᱟ ᱟᱹᱰᱤ ᱠᱤᱪᱷᱩ ᱚᱝᱠᱟ᱾
ᱟᱹᱰᱤ ᱱᱟᱯᱟᱭ ᱠᱟᱛᱷᱟ ᱟᱫᱚ ᱱᱚᱜ ᱚᱭ ᱟᱞᱮ ᱥᱮᱫ ᱦᱚᱸ ᱟᱹᱰᱤ ᱜᱟᱱ ᱜᱮ ᱪᱟᱥ ᱵᱟᱥ ᱚᱱᱟ ᱠᱚ ᱦᱮᱸ ᱤᱧᱟᱹᱜ ᱟᱲᱟᱝ ᱟᱧᱡᱚᱢᱚᱜ ᱠᱟᱱ ᱜᱮᱭᱟ ᱜᱚᱝᱠᱮ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱚ ᱢᱮᱱᱮᱫᱟᱹᱧ ᱟᱞᱮᱥᱮᱫ ᱦᱚᱸ ᱟᱹᱰᱤ ᱜᱟᱱ ᱜᱮ ᱪᱟᱥ ᱵᱟᱥ ᱦᱩᱭᱩᱜᱼᱟ ᱚᱠᱟᱢ ᱞᱟᱹᱭ ᱠᱮᱫᱟ ᱚᱱᱟ ᱠᱚᱦᱚᱸ ᱟᱨ ᱦᱮᱸ ᱦᱮᱸ ᱢᱮᱱᱫᱟᱹᱧ, ᱟᱨ ᱟᱞᱮ ᱥᱮᱫ ᱫᱚ ᱚᱱᱟ ᱤᱭᱟᱹ ᱦᱚᱸ ᱟᱹᱰᱤ ᱡᱟᱹᱥ ᱛᱤᱧ ᱧᱮᱞ ᱠᱟᱫᱟ ᱱᱮᱛᱟᱨ ᱟᱨ ᱵᱚᱞ ᱞᱟᱦᱟᱛᱮ ᱠᱷᱚᱱ ᱫᱚ ᱮᱱᱚ ᱠᱚᱢ ᱧᱚᱜ ᱠᱟᱱᱟ ᱡᱚᱸᱰᱨᱟ ᱚᱠᱟ ᱫᱚᱠᱚ ᱢᱮᱛᱟᱜ ᱠᱟᱱᱟ, ᱛᱚ ᱚᱱᱟ ᱡᱚᱸᱰᱨᱟ ᱫᱚ ᱱᱮᱛᱟᱨ ᱟᱹᱰᱤ ᱡᱟᱹᱥ ᱛᱤ ᱠᱚ ᱪᱟᱥ ᱟᱹᱰᱤ ᱠᱚᱢ ᱠᱚ ᱪᱟᱥ ᱫᱟ, ᱵᱚᱞᱮ ᱚᱱᱟ ᱫᱚ ᱡᱚᱱᱰᱨᱟ ᱡᱚᱠᱷᱚᱱᱮᱢ ᱪᱟᱥᱟ ᱛᱚ ᱯᱩᱭ ᱦᱩᱭᱩᱜᱼᱟ ᱾ ᱯᱩ ᱫᱚ ᱟᱹᱰᱤ ᱜᱟᱱ ᱚᱱᱟ ᱥᱤᱛᱩᱝ ᱨᱮᱜᱮ ᱯᱩ ᱫᱚ ᱜᱟᱱᱚᱜᱼᱟ ᱟᱨ ᱥᱤᱛᱩᱝ ᱨᱮᱜᱮ ᱢᱚᱡᱽ ᱯᱩᱜᱼᱟ ᱾ ᱟᱨ ᱥᱤᱛᱩᱝ ᱨᱮᱢᱟ ᱰᱟᱸᱰᱟ ᱠᱚ ᱦᱟᱥᱩᱣᱟ ᱥᱤᱛᱩᱝ ᱦᱚᱸ ᱟᱹᱰᱤ ᱠᱟᱡᱟᱠ ᱦᱚᱲ ᱠᱚᱠᱚ ᱟᱥᱠᱤᱛᱚᱜᱼᱟ ᱟᱫᱚ ᱚᱱᱟ ᱤᱭᱟᱹᱛᱮ ᱟᱹᱰᱤ ᱠᱚᱢ ᱱᱮᱛᱟᱨ ᱠᱚᱠᱚ ᱪᱟᱥᱫᱟ ᱚᱱᱟ ᱡᱚᱸᱰᱨᱟ ᱠᱚᱫᱚ ᱦᱟᱸᱜ ᱵᱟᱹᱭ ᱵᱟᱹᱭ ᱛᱮ ᱾
ᱟᱯᱮ ᱥᱮᱜ ᱚᱱᱛᱮ ᱡᱚᱸᱰᱨᱟ ᱠᱚ ᱛᱤᱱᱟᱹᱜ ᱜᱟᱱ ᱠᱚ ᱪᱟᱥ ᱵᱟᱲᱟᱭ ᱜᱮᱭᱟ, ᱟᱨ ᱪᱮᱜ ᱞᱮᱠᱟ ᱠᱚ ᱪᱟᱥ ᱥᱮ ᱵᱟᱠᱚ ᱪᱟᱥ ᱵᱟᱲᱟᱭᱟ ᱾
ᱡᱚᱱᱰᱨᱟ ᱫᱚ ᱩᱱᱟᱹᱜ ᱫᱚ ᱵᱟᱝᱠᱚ ᱪᱟᱥᱟ ᱢᱮᱱᱠᱷᱟᱱ, ᱠᱚᱢ ᱜᱮᱠᱚ ᱪᱟᱥᱟ ᱾ ᱢᱮᱱᱠᱷᱟᱱ ᱟᱞᱮ ᱱᱚᱱᱛᱮ ᱫᱚ ᱡᱟᱦᱟᱸ ᱞᱮᱠᱟ ᱟᱸᱠᱷ ᱟᱸᱡᱚᱢ ᱠᱟᱜᱼᱟ ᱛᱚ ᱾
ᱟᱸᱠᱷ ᱟᱸᱠ ᱾
ᱟᱸᱠᱷ ᱡᱟᱦᱟᱸ ᱠᱚ ᱢᱮᱛᱟᱜ ᱠᱟᱱᱟ ᱦᱮᱸ ᱦᱳᱭ ᱦᱳᱭ ᱟᱸᱠ ᱾ ᱦᱚᱭ ᱚᱱᱟ, ᱚᱱᱟ ᱠᱚ ᱟᱞᱮ ᱚᱱᱛᱮ ᱫᱚ ᱡᱟᱹᱥ ᱜᱮᱞᱮ ᱪᱟᱥ ᱜᱮᱭᱟ ᱦᱮᱸ ᱥᱮ ᱟᱸᱠ ᱠᱚ ᱾ ᱟᱨ ᱚᱱᱟ ᱥᱟᱶᱛᱮ ᱡᱟᱦᱟᱸ ᱞᱮᱠᱟᱞᱮ ᱨᱚᱦᱚᱭᱟ ᱚᱝᱠᱟᱜᱮ ᱩᱝᱠᱩ ᱦᱟᱹᱛᱤ ᱵᱤᱨ ᱨᱮᱱ ᱦᱟᱹᱛᱤ ᱠᱚ ᱟᱨ ᱠᱤ ᱦᱮᱡ ᱠᱟᱛᱮ ᱫᱚᱢᱮ ᱠᱚ ᱡᱚᱢ ᱜᱮᱭᱟ, ᱛᱟ ᱮᱱᱛᱮ ᱟᱸ ᱟᱸᱠᱷ ᱫᱚ ᱦᱳᱭᱳᱜ ᱠᱟᱱᱟ ᱟᱞᱮ ᱱᱚᱱᱛᱮ ᱫᱚ ᱫᱚᱢᱮ ᱪᱟᱥ ᱦᱳᱭᱳᱜ ᱜᱮᱭᱟ ᱟᱨᱠᱤ ᱟᱯᱮ ᱚᱱᱛᱮ ᱪᱟᱥ ᱦᱳᱭᱳᱜᱼᱟ ᱥᱮ ᱵᱟᱝ?
ᱟᱞᱮ ᱥᱮᱫ ᱫᱚ ᱱᱚᱜᱼᱚᱭ ᱟᱸᱠᱷ ᱠᱚᱫᱚ ᱦᱟᱸᱜ ᱵᱟᱝ ᱪᱟᱥ ᱦᱳᱭᱳᱜᱼᱟ ᱾ ᱟᱫᱚ ᱚᱱᱟ ᱟᱸᱠ ᱵᱟᱫ ᱠᱟᱛᱮᱫ ᱜᱮᱠᱚ ᱚᱸᱰᱨᱟ ᱠᱚ ᱢᱮᱛᱟᱜ ᱠᱟᱱᱟ ᱚᱱᱟ ᱡᱚᱸᱰᱨᱟ ᱜᱮ ᱟᱞᱮ ᱥᱮᱜ ᱠᱚ ᱪᱟᱥᱟ ᱾ ᱚᱱᱟ ᱟᱸᱠ ᱠᱚᱫᱚ ᱦᱟᱸᱜ ᱮᱠᱟᱞ ᱜᱮ ᱵᱟᱠᱚ ᱪᱟᱥᱟ ᱱᱚᱛᱮ ᱫᱚ ᱟᱨ ᱵᱟᱹᱧ ᱧᱮᱞ ᱠᱟᱫᱟ ᱤᱧ ᱦᱚᱸ ᱟᱸᱠ ᱪᱟᱥ ᱫᱚ ᱵᱚᱞᱮ ᱾
ᱚ
ᱟᱫᱚ ᱦᱟᱸᱜ ᱪᱟᱥ ᱫᱚ ᱠᱷᱟᱹᱞᱤ ᱚᱝᱠᱟᱧ ᱞᱟᱹᱭᱟ ᱵᱚᱞᱮ ᱱᱚᱣᱟ ᱫᱚ ᱮᱥᱮ ᱠᱚ ᱤᱭᱟᱹ ᱠᱟᱜᱼᱟ᱾
ᱜᱚᱝᱠᱮ ᱡᱟᱦᱟᱸ ᱞᱮᱠᱟ ᱚᱱᱛᱮ, ᱡᱟᱦᱟᱸ ᱞᱮᱠᱟ ᱟᱞᱮ ᱚᱱᱛᱮ ᱦᱳᱭᱳᱜ ᱠᱟᱱᱟ ᱚᱱᱟ ᱟᱹᱫ ᱨᱮᱱᱟᱜ ᱜᱩᱲ ᱠᱚ ᱛᱮᱭᱟᱨ ᱥᱮ ᱜᱩᱲ ᱠᱚᱵᱚᱱ ᱡᱚᱢ ᱠᱟᱜᱼᱟ ᱥᱮ ᱾
ᱦᱮᱸ ᱦᱮᱸ ᱜᱩᱲ ᱠᱚᱦᱚᱸ ᱡᱚᱢ ᱦᱩᱭ ᱠᱟᱱᱟ ᱟᱨ ᱧᱮᱞ ᱦᱚᱸ ᱦᱩᱭ ᱠᱟᱱᱟ ᱚᱱᱟ ᱢᱟ ᱫᱤᱱᱟᱹᱢ ᱞᱮᱠᱟ ᱟᱞᱮ ᱥᱮᱫ ᱢᱟ ᱢᱮᱱᱟᱜ᱾ ᱟᱭᱢᱟ ᱜᱟᱱ, ᱵᱟᱲᱟᱭ ᱜᱮᱭᱟᱞᱤᱧ ᱚᱱᱟ ᱦᱚᱸ ᱵᱚᱞᱮ ᱱᱚᱣᱟ ᱟᱸᱠᱷ ᱠᱷᱚᱡ ᱵᱮᱱᱟᱜ ᱠᱟᱱᱟ ᱱᱚᱣᱟ ᱠᱩ ᱜᱩᱲ ᱾
ᱦᱚᱭ ᱦᱚᱭ ᱦᱚᱭ ᱚᱱᱟ ᱠᱚᱱᱟᱜ ᱛᱮᱭᱟᱨᱚᱜ ᱠᱟᱱᱟ ᱾ ᱟᱨ ᱚᱱᱟ ᱥᱟᱶᱛᱮ ᱦᱟᱱᱮ ᱡᱟᱦᱟᱸ ᱠᱷᱤᱡᱩᱨ ᱜᱩᱲᱮᱢ ᱡᱚᱢ ᱠᱟᱜᱼᱟ ᱛᱚ᱾
ᱦᱮᱸ
ᱦᱚᱭ ᱚᱱᱟ ᱦᱚᱸ ᱠᱤᱱᱛᱩ ᱟᱞᱮ ᱱᱚᱱᱛᱮ ᱦᱚᱸ ᱪᱟᱥ ᱦᱩᱭᱩᱜᱼᱟ ᱯᱚᱧ ᱛᱮᱭᱟᱨᱟ ᱜᱩᱲ ᱠᱚ ᱦᱮᱸ ᱥᱮ᱾ ᱨᱟᱵᱟᱝ ᱫᱤᱱ ᱦᱮᱡ ᱠᱟᱱ ᱥᱮ, ᱥᱤᱡᱤᱱ ᱨᱮᱱᱟᱜ ᱡᱤᱱᱤᱥ ᱛᱚ ᱾ ᱨᱟᱵᱟᱝ ᱫᱤᱱ ᱦᱮᱡ ᱠᱟᱱ ᱥᱮ ᱯᱩᱪᱩᱨ ᱚᱱᱟ ᱠᱷᱤᱡᱩᱨ ᱜᱩᱲ ᱠᱚ ᱛᱮᱭᱟᱞᱟ ᱚᱱᱛᱮ ᱟᱯᱮ ᱚᱱᱛᱮ ᱠᱷᱤᱡᱩᱨ ᱜᱩᱲ ᱠᱚ ᱫᱟᱢ ᱠᱚ ᱪᱮᱜ ᱞᱮᱠᱟ?
ᱟᱞᱮ ᱥᱮᱫ ᱫᱚ ᱱᱚᱜᱚᱭ ᱠᱷᱤᱡᱩᱨ ᱜᱩᱲ ᱠᱚᱫᱚ ᱵᱟᱹᱱᱩᱜ ᱠᱟᱫᱟ ᱜᱚᱝᱠᱮ ᱟᱯᱮᱥᱮᱫ ᱫᱚ ᱚᱱᱟ ᱠᱷᱤᱡᱩᱨ ᱜᱩᱲ ᱠᱚᱢ ᱞᱟᱹᱭᱫᱟ ᱾ ᱟᱫᱚ ᱟᱞᱮ ᱥᱮᱫ ᱫᱚ ᱱᱚᱣᱟ ᱠᱷᱤᱡᱩᱨ ᱠᱚᱫᱚ ᱮᱠᱟᱞ ᱜᱮ ᱵᱟᱹᱲᱩᱜᱼᱟ ᱱᱟᱣᱟ ᱠᱚᱨᱮ ᱫᱚ, ᱢᱮᱛᱟᱜ ᱢᱮ ᱠᱷᱟᱹᱞᱤ ᱚᱱᱟ ᱟᱸᱠᱷ ᱨᱮᱭᱟᱜ ᱜᱩᱲ ᱜᱮ ᱡᱟᱹᱥ ᱪᱟᱥ ᱵᱚᱞᱮ ᱧᱮᱞ ᱠᱟᱫᱟᱹᱧ ᱟᱨ ᱡᱚᱢ ᱞᱟᱜᱟᱣ ᱠᱟᱜᱼᱟᱹᱧ ᱤᱧᱦᱚᱸ ᱾ ᱟᱫᱚ ᱚᱱᱟ ᱫᱚ ᱦᱟᱺᱰᱤ ᱦᱚᱸ ᱦᱟᱺᱰᱤ ᱦᱚᱸ ᱜᱩᱲ ᱛᱮᱠᱚ ᱵᱮᱱᱟᱣ ᱟ ᱚᱱᱟ ᱠᱚ ᱪᱮᱫ ᱠᱚᱪᱚ ᱠᱚ ᱵᱮᱱᱟᱣᱮᱫ ᱠᱟᱱ ᱜᱮᱭᱟ ᱟᱭᱢᱟ ᱜᱟᱱ ᱡᱤᱱᱤᱥ ᱾ ᱟᱫᱚ ᱚᱱᱟᱛᱮ ᱚᱱᱟ ᱮᱥᱮ ᱫᱚ ᱟᱸ ᱤᱭᱟᱹ ᱟᱸᱠ ᱨᱮᱭᱟᱜ ᱜᱩᱲ ᱜᱮ ᱧᱮᱞ ᱦᱩᱭ ᱟᱠᱟᱱᱟ ᱫᱚ ᱵᱟᱫ ᱵᱟᱹᱠᱤ ᱛᱤᱱᱟᱹᱜ ᱜᱩᱲᱮᱢ ᱞᱟᱹᱭᱫᱟ ᱚᱱᱟ ᱠᱷᱤᱡᱩᱨ ᱨᱮᱭᱟᱜ ᱥᱮ ᱪᱮᱫ ᱠᱚᱨᱮᱱᱟᱜ ᱱᱚᱣᱟ ᱠᱚᱫᱚ ᱦᱟᱸᱜ ᱧᱮᱞ ᱦᱚᱸ ᱵᱟᱝ ᱦᱩᱭ ᱠᱟᱱᱟ ᱟᱨ ᱡᱚᱢ ᱦᱚᱸ ᱵᱟᱝ ᱦᱩᱭ ᱠᱟᱱᱟ ᱱᱤᱛ ᱦᱟᱹᱵᱤᱡ ᱫᱚ᱾
ᱚ ᱚᱝᱠᱮ ᱚᱱᱟ ᱡᱟᱦᱟᱸᱢ ᱞᱟᱹᱭ ᱠᱮᱜᱼᱟ ᱡᱮ ᱪᱮᱜ ᱮᱢ ᱞᱟᱹᱭ ᱠᱮᱜᱼᱟ ᱤᱭᱟᱹ ᱦᱟᱺᱰᱤ ᱨᱮᱱᱟᱜ ᱫᱟᱠᱟᱨ ᱨᱮᱱᱟᱜ ᱜᱩᱲ ᱠᱚ ᱛᱮᱭᱟᱨ ᱥᱮ ᱦᱟᱺᱰᱤ ᱨᱮᱱᱟᱜ ᱜᱩᱲ᱾
ᱜᱩᱲ ᱫᱚ ᱵᱚᱞᱮᱧ ᱢᱮᱱᱠᱮᱭᱟ ᱚᱱᱟ ᱦᱟᱺᱰᱤ ᱠᱚ ᱵᱮᱱᱟᱣ ᱮᱫᱟ ᱟᱫᱚ ᱚᱱᱟ ᱦᱚᱸ ᱚᱱᱟ ᱜᱩᱲ ᱦᱚᱸᱠᱚ ᱢᱮᱥᱟᱞᱟᱜ ᱠᱟᱱᱟ,
ᱦᱚᱭ ᱦᱚᱭ ᱦᱚᱭ ᱚᱱᱟ ᱫᱚ ᱜᱩᱲ, ᱜᱩᱲ ᱵᱚᱞᱛᱮ ᱜᱩᱲ ᱵᱚᱞᱛᱮ ᱚᱱᱟ ᱫᱚ ᱦᱩᱭᱩᱜ ᱠᱟᱱᱟ ᱡᱟᱣᱟ ᱜᱩᱲ ᱢᱤᱫ ᱴᱟᱝ ᱢᱮᱱᱟᱜᱼᱟ ᱦᱮᱸᱥᱮ ᱡᱟᱦᱟᱸ ᱜᱩᱲ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱟᱸᱠᱷ ᱠᱚ ᱛᱮᱭᱟᱨ ᱜᱮᱭᱟᱥ ᱦᱮ ᱥᱮ ᱟᱸᱠᱷ ᱥᱚᱨᱤ ᱟᱸᱠ ᱨᱮᱱᱟᱜ ᱡᱟᱦᱟᱸ ᱜᱩᱲ ᱦᱩᱭᱩᱜ ᱟ ᱥᱮ ᱚᱱᱟ ᱜᱩᱲ ᱛᱮᱜᱮ, ᱯᱟᱹᱶᱨᱟᱹ ᱡᱟᱦᱟᱸ ᱠᱚ ᱢᱮᱛᱟᱜ ᱠᱟᱱᱟ ᱯᱟᱹᱶᱨᱟᱹ ᱦᱮᱸ ᱥᱮ ᱚᱱᱟ ᱦᱟᱺᱰᱤ ᱨᱮ, ᱚᱱᱟ ᱜᱩᱲ ᱠᱚ ᱫᱩᱞ ᱠᱼᱟ ᱫᱩᱞ ᱠᱟᱛᱮ ᱡᱟᱦᱟᱸ ᱫᱩᱞ ᱠᱟᱛᱮᱫ ᱚᱱᱟ ᱦᱚᱸ ᱥᱟᱛ ᱫᱤᱱ ᱞᱮᱠᱟ ᱠᱚ ᱧᱮᱞᱞᱟ ᱦᱮᱸ ᱥᱮ ᱤᱥᱤᱱ ᱞᱮᱱᱠᱷᱟᱱ, ᱟᱫᱚ ᱚᱱᱟ ᱯᱚᱨᱮ ᱚᱱᱟ ᱯᱟᱹᱣᱨᱟᱹ ᱠᱚ ᱪᱚᱸᱫᱟᱭᱟ ᱯᱟᱹᱣᱨᱟᱹ ᱪᱚᱸᱫᱟ ᱠᱟᱛᱮᱫ ᱡᱟᱦᱟᱸ ᱯᱟᱹᱣᱨᱟᱹ ᱛᱩᱫᱩᱜ ᱚᱱᱟᱜᱮ ᱚᱱᱟ ᱛᱮᱭᱟ ᱨᱟᱠᱚ ᱦᱮᱥᱮ ᱚᱱᱠᱟ ᱠᱟᱛᱮ ᱯᱟᱹᱣᱟᱹ ᱠᱚ ᱪᱚᱸᱫᱟᱭ ᱜᱮ
ᱦᱮᱸ ᱦᱮᱸ ᱚᱱᱟ ᱦᱚᱸᱞᱤᱧ ᱵᱟᱲᱟᱭ ᱜᱮᱭᱟ ᱞᱤᱧ ᱧᱮᱞ ᱠᱟᱜᱼᱟ, ᱚᱱᱠᱟ ᱵᱤᱱ ᱞᱟᱹᱭ ᱠᱮᱫᱟ ᱚᱱᱟ ᱫᱚ ᱚᱱᱟ ᱢᱟᱛᱠᱚᱢ ᱠᱚ ᱢᱮᱥᱟ ᱞᱟᱜᱼᱟ ᱢᱟᱛᱠᱚᱢ ᱟᱨ ᱜᱩᱲ, ᱚᱱᱟ ᱫᱟᱜ ᱨᱮᱠᱚ ᱞᱮᱣᱦᱟᱭᱟ ᱦᱟᱸᱜ ᱟᱹᱰᱤ ᱱᱟᱯᱟᱭ ᱟᱫᱚ ᱚᱸᱰᱮ ᱠᱷᱚᱡ ᱜᱮ ᱚᱱᱟ ᱤᱭᱟᱹ ᱫᱚ ᱵᱮᱱᱟᱜ ᱠᱟᱱᱟ ᱦᱟᱸᱜ᱾ ᱚᱱᱟ ᱦᱚᱸᱞᱤᱧ ᱵᱟᱲᱟᱭ ᱜᱮᱭᱟ ᱟᱨ ᱞᱤᱧ ᱧᱮᱞ ᱠᱟᱜ ᱜᱮᱭᱟ ᱚᱱᱟ ᱠᱚᱦᱚᱸ
ᱠᱚᱫᱚ ᱠᱮᱣ ᱠᱚᱫᱚ ᱜᱩᱲ ᱫᱚ ᱢᱟᱛᱠᱚᱢ ᱨᱮᱱᱟᱜ ᱠᱚ ᱮᱢᱟᱜ ᱜᱮᱭᱟ ᱤᱭᱟᱹ ᱟᱨ ᱛᱮᱣ ᱠᱚᱫᱚ ᱢᱟᱛᱠᱚᱢ ᱨᱮᱱᱟᱜ ᱵᱟᱝ ᱨᱮᱦᱚᱸ ᱟᱫᱚ, ᱱᱟᱦᱟᱜ ᱫᱤᱱ ᱨᱮ ᱪᱤᱠᱟᱹᱜ ᱠᱟᱱᱟ ᱚᱱᱟ ᱯᱟᱣᱨᱟᱹ ᱫᱚ ᱦᱟᱸᱜ ᱠᱷᱟᱱ ᱪᱤᱠᱟᱹᱜ ᱠᱟᱱᱟ, ᱟᱵᱚᱣᱟᱜ ᱡᱩᱫᱤᱭᱳ ᱱᱚᱣᱟ ᱟᱵᱚᱣᱟᱜ ᱥᱟᱶᱛᱟ ᱨᱮᱫᱚ ᱪᱟᱹᱞ ᱫᱚ ᱵᱟᱹᱱᱩᱜᱼᱟ ᱟᱫᱚ ᱮᱱᱛᱮ, ᱮ ᱚᱱᱠᱟ ᱮᱴᱟᱜ ᱮᱴᱟᱜ ᱚᱱᱟ ᱫᱚ ᱠᱤᱱᱛᱩ ᱞᱟᱹᱭ ᱞᱮᱠᱷᱟᱱ ᱟᱨᱡᱚ ᱠᱚᱣᱟᱜ, ᱢᱤᱫ ᱴᱮᱱ ᱱᱚᱣᱟ ᱫᱚ ᱥᱤᱨᱡᱟᱹᱣ ᱠᱟᱱᱟ ᱱᱚᱣᱟ ᱤᱭᱟᱹ ᱫᱚ, ᱯᱟᱣᱨᱟᱹ ᱦᱮᱸᱥᱮ ᱯᱟᱣᱨᱟᱹ ᱪᱚᱸᱫᱟ ᱡᱤᱱᱤᱥ ᱴᱟᱜ ᱟᱫᱚ ᱮᱱᱠᱷᱟᱱ ᱟᱵᱚ ᱥᱟᱱᱛᱟᱲ ᱠᱚᱵᱚᱱ ᱟᱯᱱᱟᱨ ᱧᱚᱜ ᱠᱟᱫᱟ ᱟᱨ ᱟᱹᱰᱤ ᱯᱚᱨᱤᱢᱟᱱ ᱛᱮ ᱱᱚᱣᱟ ᱠᱚᱵᱚᱱ ᱵᱷᱩᱞ ᱡᱟᱹᱥᱛᱤᱜ ᱠᱟᱱᱟ ᱱᱚᱣᱟ ᱛᱮ ᱵᱟᱝ
ᱦᱮᱸ
ᱟᱵᱚ ᱫᱚ ᱱᱚᱣᱟ ᱫᱚ ᱪᱤᱠᱟᱹᱭᱟ ᱟᱵᱚᱣᱟᱜ ᱫᱚ ᱵᱟᱝ ᱠᱟᱱᱟ,